ᱡᱚᱦᱟᱨ ᱜᱤ ᱜᱚᱝ
ᱡᱚᱦᱟᱨ ᱜᱮ ᱜᱚᱝᱠᱮ
ᱪᱮᱫ ᱪᱤᱠᱟᱹ ᱠᱟᱱᱟ ᱜᱚᱝᱠᱮ?
ᱦᱚᱸᱜᱼᱚᱭ ᱛᱚᱨᱟᱝ ᱫᱩᱲᱩᱵ ᱵᱟᱲᱟ ᱦᱩᱭ ᱠᱟᱱᱟ ᱜᱚᱝᱠᱮ ᱱᱤᱛᱚᱜ ᱫᱚ
ᱛᱚ ᱜᱚᱝᱠᱮ ᱟᱯᱮ ᱥᱮᱫ ᱫᱟᱜ ᱫᱟᱭ ᱥᱮ ᱵᱟᱝ ᱜᱚᱝᱠᱮ ᱟᱯᱮ ᱥᱮᱫ ᱫᱚ
ᱜᱚᱝᱠᱮ ᱟᱹᱞᱤᱧ ᱥᱮᱫ ᱫᱚᱭ ᱫᱟᱜᱮᱫ ᱜᱮᱭᱟ᱾ ᱟᱵᱤᱱ ᱥᱮᱜ ᱚᱱᱛᱮ ᱫᱟᱜ ᱵᱟᱲᱟᱭ ᱫᱟ ᱥᱮ ᱵᱟᱝ?
ᱜᱚᱝᱠᱮ ᱫᱚᱢᱮ ᱫᱟᱜ ᱠᱟᱡᱟᱠ ᱫᱟᱜ ᱫᱟᱜ ᱡᱟᱹᱯᱩᱫ ᱫᱤᱱ ᱠᱟᱱᱟ ᱫᱟᱜ ᱜᱮᱭᱟᱭ ᱧᱤᱫᱟᱹ ᱤᱧ ᱥᱮᱭᱟᱜ ᱥᱚᱢᱟᱱ ᱫᱟᱜ
ᱴᱷᱤᱠ ᱴᱷᱤᱠ ᱴᱷᱤᱠ ᱴᱷᱤᱠ ᱫᱟᱜ ᱡᱟᱹᱯᱩᱫ ᱫᱤᱱ ᱠᱟᱛᱷᱟ ᱨᱮᱜᱮ ᱢᱮᱱᱟᱜᱼᱟ ᱡᱮ ᱡᱟᱹᱯᱩᱫ ᱫᱤᱱ ᱫᱚ ᱡᱟᱹᱯᱩᱫ ᱜᱮᱭᱟ ᱫᱟᱜ ᱫᱤᱱ ᱫᱚ ᱫᱟᱜ ᱵᱟᱝ
ᱦᱳᱭ ᱜᱚᱝᱠᱮ ᱦᱳᱭ
ᱟᱸ ᱛᱟᱦᱚᱞᱮ ᱜᱚᱝᱠᱮ ᱨᱚᱦᱚᱭ ᱠᱚᱫᱚ ᱵᱤᱱ ᱛᱤᱱ ᱡᱷᱟᱹᱞ ᱠᱮᱫᱟ ᱜᱚᱝᱠᱮ ᱨᱚᱦᱚᱭ ᱠᱚᱫᱚ ᱟᱵᱚᱛᱮ ᱠᱷᱮᱛ ᱠᱚᱫᱚ ᱥᱤ ᱦᱩᱭ ᱠᱟᱱᱟ ᱟᱪᱷᱟ
ᱞᱤᱪᱤ ᱠᱚᱦᱚᱸ ᱟᱯᱷᱚᱨ ᱦᱩᱭ ᱠᱟᱱᱟ ᱛᱚ ᱟᱫᱚ ᱠᱤᱪᱷᱩ ᱦᱟᱨᱟᱜ ᱠᱟᱱᱟ ᱱᱤᱛᱚᱜ ᱫᱚ ᱠᱟᱹᱴᱤᱡ ᱵᱷᱤᱛᱟᱹ ᱢᱟᱜ ᱠᱚ ᱦᱩᱭᱩᱜ ᱠᱟᱱᱟ
ᱟᱪᱷᱟ ᱟᱪᱷᱟ ᱟᱪᱷᱟ ᱢᱟᱱᱮ ᱨᱚᱦᱚᱭ ᱠᱚᱫᱚ ᱵᱤᱱ ᱨᱚᱦᱚᱭ ᱠᱚᱫᱚ ᱵᱤᱱ ᱴᱷᱤᱠ ᱴᱷᱟᱠ ᱧᱚᱜ ᱠᱟᱜ ᱜᱮᱭᱟ ᱥᱮ ᱪᱮᱫ?
ᱦᱳᱭ ᱦᱳᱭ
ᱵᱟᱦ ᱟᱹᱰᱤ ᱟᱹᱰᱤ ᱱᱟᱯᱟᱭ ᱠᱟᱛᱷᱟ ᱵᱤᱱ ᱞᱟᱹᱭ ᱠᱮᱫᱟ ᱟᱫᱚ ᱟᱹᱞᱤᱧ ᱦᱚᱸ ᱟᱫᱚ ᱦᱚᱸᱜᱼᱚᱝᱠᱟ ᱠᱚᱞ ᱨᱮᱱᱟᱜ ᱴᱟᱭᱤᱢ ᱦᱚᱸ ᱵᱟᱝ ᱞᱤᱧ ᱧᱟᱢᱟ ᱛᱟᱯᱚᱛᱮ ᱟᱹᱵᱤᱱ ᱦᱚᱸ ᱱᱚᱜᱼᱚᱭ ᱵᱤᱱ ᱫᱤᱥᱟᱹ ᱠᱮᱜ ᱞᱤᱧᱟ ᱥᱟᱹᱨᱤ ᱜᱮ ᱟᱹᱰᱤ ᱨᱟᱹᱥᱠᱟᱹ ᱞᱤᱧ ᱟᱴᱠᱟᱨ ᱠᱮᱫᱟ ᱜᱚᱝᱠᱮ ᱦᱮᱸ
ᱦᱳᱭ ᱜᱚᱝᱠᱮ ᱪᱮᱫ ᱧᱤᱫᱟᱹ ᱡᱟᱹᱯᱤᱫ ᱵᱟᱝ ᱦᱩᱭᱩᱜ ᱠᱟᱱᱟ ᱜᱚᱝᱠᱮ ᱛᱚ ᱠᱟᱹᱴᱤᱡ ᱯᱷᱳᱱ ᱠᱟᱹᱴᱤᱡ ᱩᱱ ᱪᱤᱱᱛᱟᱹ ᱦᱩᱭ ᱱᱟ ᱡᱮ ᱜᱟᱛᱮ ᱠᱚ ᱥᱟᱣ ᱥᱤᱠᱲᱤ ᱨᱚᱲ ᱞᱮᱠᱷᱟᱡ ᱯᱟᱥᱮᱡ ᱡᱤᱣᱤ ᱨᱮ ᱢᱚᱱ ᱞᱟᱲᱮᱡ ᱦᱩᱭᱩᱜᱼᱟ ᱚᱱᱟᱜᱮ
ᱟᱪᱷᱟ ᱟᱪᱷᱟ ᱟᱪᱷᱟ ᱵᱟᱝ ᱟᱹᱰᱤ ᱢᱤᱫ ᱴᱮᱱ ᱟᱹᱰᱤ ᱨᱟᱹᱥᱠᱟᱹ ᱞᱤᱧ ᱵᱩᱡᱷᱟᱹᱣ ᱠᱮᱫᱟ ᱟᱨ ᱟᱹᱵᱤᱱᱟᱜ ᱩᱭᱦᱟᱹᱨ ᱵᱷᱟᱵᱽᱱᱟ ᱦᱚᱸ ᱠᱟᱛᱷᱟ ᱠᱟᱱ ᱜᱮᱭᱟ ᱟᱹᱞᱤᱧ ᱦᱚᱸᱞᱤᱧ ᱩᱭᱦᱟᱹᱨ ᱵᱟᱲᱟᱭ ᱛᱟᱦᱮᱱ ᱜᱮᱭᱟ ᱟᱫᱚ ᱚᱱᱠᱟ ᱜᱮ ᱠᱤᱪᱷᱩ ᱜᱚᱝᱠᱮ ᱠᱟᱱᱟ ᱠᱷᱟᱹᱛᱤᱨ ᱛᱮᱜᱮ ᱟᱫᱚ ᱟᱹᱞᱤᱧ ᱦᱚᱸ ᱠᱟᱹᱡ ᱟᱹᱞᱤᱧ ᱦᱚᱸ ᱠᱟᱹᱡ ᱯᱨᱚᱵᱽᱞᱮᱢ ᱨᱮᱜᱮ ᱞᱤᱧ ᱛᱟᱦᱮᱱ ᱠᱟᱱᱟ ᱦᱮᱸᱥᱮ ᱪᱮᱫ?
ᱚ ᱦᱮᱸ ᱢᱟᱱᱣᱟ ᱡᱤᱵᱚᱱ ᱫᱚ ᱫᱩᱠ ᱥᱩᱠ ᱫᱚ ᱛᱟᱦᱮᱱ ᱜᱮᱭᱟ ᱜᱚᱢᱠᱮ ᱟᱹᱞᱤᱧ ᱞᱤᱧ ᱢᱮᱱᱟ ᱱᱚᱣᱟ ᱜᱮ ᱛᱚ ᱟᱵᱚ ᱠᱮᱴᱮᱡ ᱛᱟᱦᱮᱱ ᱦᱩᱭᱩᱜ ᱟᱵᱚ ᱠᱮᱴᱮᱡ ᱛᱟᱦᱮᱱ ᱦᱩᱭᱩᱜ ᱛᱟᱵᱚᱱᱟ ᱡᱮ ᱟᱵᱚ ᱫᱩᱠ ᱵᱚᱱ ᱡᱟᱛᱮ ᱵᱚᱱ ᱥᱟᱦᱟᱭ ᱢᱟ
ᱴᱷᱤᱠ ᱴᱷᱤᱠ ᱴᱷᱤᱠ ᱮᱠᱫᱚᱢ ᱮᱠᱫᱚᱢ ᱜᱚᱢᱠᱮ ᱮᱠᱫᱚᱢ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱢᱠᱮ
ᱦᱩᱸ
ᱜᱚᱝᱠᱮ ᱛᱟᱞᱦᱮ ᱮᱸ ᱱᱤᱛ ᱫᱚ ᱛᱟᱞᱦᱮ ᱚᱠᱟᱨᱮ ᱢᱮᱱᱟᱜ ᱵᱤᱱᱟ ᱜᱚᱝᱠᱮ
ᱜᱚᱝᱠᱮ ᱟᱵᱚ ᱫᱚ ᱚᱞᱚᱜ ᱡᱤᱭᱚᱱ ᱠᱟᱱᱟᱵᱚᱱ ᱛᱚ ᱟᱵᱚ ᱫᱚ ᱚᱞᱚᱜ ᱡᱤᱭᱚᱱ ᱠᱷᱟᱸᱰᱟ ᱦᱚᱲ ᱛᱚ ᱚᱞᱚᱜ ᱚᱞᱚᱜ ᱯᱟᱲᱦᱟᱣ ᱱᱚᱜᱚᱭ ᱱᱚᱛᱮ ᱵᱟᱦᱨᱮ ᱨᱮᱜᱮ ᱢᱮᱱᱟᱜ ᱵᱚᱱᱟ
ᱟᱪᱪᱷᱟ ᱟᱪᱪᱷᱟ ᱱᱤᱛ ᱛᱟᱞᱦᱮ ᱵᱤᱱ ᱱᱤᱛ ᱛᱟᱞᱦᱮ ᱚᱞᱚᱜ ᱚᱞᱚᱜ ᱚᱞᱚᱜ ᱠᱟᱱᱟ ᱵᱤᱱ
ᱦᱳᱭ ᱦᱳᱭ ᱜᱚᱢᱠᱮ
ᱵᱟᱦ ᱜᱚᱝᱠᱮ ᱟᱹᱰᱤ ᱱᱟᱯᱟᱭ ᱠᱟᱛᱷᱟ ᱵᱤᱱ ᱨᱚᱲ ᱟᱠᱟᱫᱟ ᱚᱞᱚᱜ ᱯᱟᱲᱦᱟᱜ ᱦᱚᱸ ᱤᱧᱟᱹᱜ ᱢᱮᱱ ᱞᱟᱹᱠᱛᱤ ᱠᱟᱱ ᱜᱮᱭᱟ ᱚᱞᱚᱜ ᱡᱤᱭᱚᱱ ᱪᱷᱟᱲᱟ ᱵᱟᱹᱱᱩᱜ ᱟᱠᱟᱫᱟ ᱦᱮᱸ ᱵᱟᱝ
ᱦᱳᱭ
ᱟᱫᱚᱞᱤᱧ ᱢᱮᱱᱫᱟ ᱜᱚᱢᱠᱮ ᱱᱤᱛ ᱫᱚ ᱛᱟᱦᱚᱞᱮ ᱜᱚᱢᱠᱮ ᱪᱮᱫ ᱛᱤᱱᱟᱹᱜ ᱨᱮᱵᱤᱱ ᱫᱩᱲᱩᱵ ᱠᱟᱱᱟ ᱜᱚᱝᱠᱮ?
ᱜᱚᱝᱠᱮ ᱞᱟᱹᱭ ᱞᱮᱠᱷᱟᱱ ᱱᱤᱛᱚᱜ ᱫᱚ ᱟᱵᱚ ᱡᱟᱱᱟᱢ ᱟᱲᱟᱝ ᱛᱮᱵᱚᱱ ᱚᱞᱚᱜ ᱠᱟᱱᱟ ᱚᱱᱟ ᱫᱚ ᱦᱩᱭᱩᱜ ᱠᱟᱱᱟ ᱚᱞ ᱪᱤᱠᱤ ᱞᱤᱯᱤ ᱛᱮᱵᱚᱱ ᱚᱞᱚᱜ ᱠᱟᱱᱟ ᱟᱵᱚ ᱫᱚ
ᱵᱟᱦ ᱟᱹᱰᱤ ᱱᱟᱯᱟᱭ ᱠᱟᱛᱷᱟ ᱜᱚᱢᱠᱮ ᱚᱞ ᱪᱤᱠᱤ ᱛᱮ ᱟᱵᱚ ᱥᱟᱱᱛᱟᱲᱤ ᱯᱟᱹᱨᱥᱤ ᱚᱞᱪᱤᱠᱤᱛᱮ ᱚᱞᱚᱜ ᱚᱞᱚᱜ ᱢᱟᱱᱮ ᱟᱹᱞᱤᱧ ᱞᱤᱧ ᱢᱮᱱᱟ ᱥᱟᱹᱨᱤᱜᱮ ᱟᱹᱰᱤ ᱜᱚᱨᱚᱵ ᱟᱱᱟᱝ ᱠᱟᱛᱷᱟ ᱠᱟᱱ ᱜᱮᱭᱟ ᱦᱮᱸ ᱥᱮ
ᱜᱚᱢᱠᱮ ᱦᱳᱭ ᱦᱳᱭ ᱦᱳᱭ
ᱟᱨ ᱛᱟᱞᱦᱮ ᱜᱚᱝᱠᱮ ᱱᱚᱣᱟ ᱮᱸᱜ ᱚᱞᱚᱜ ᱯᱟᱲᱦᱟᱣ ᱫᱚ ᱱᱤᱛᱚᱜ ᱫᱚ ᱛᱤᱱᱟᱹᱜ ᱨᱮᱵᱤᱱ ᱚᱞᱚᱜ ᱠᱟᱱᱟ ᱜᱚᱝᱠᱮ
ᱜᱚᱝᱠᱮ ᱱᱤᱛᱚᱜ ᱫᱚ ᱞᱤᱧ ᱮᱢ ᱮ ᱞᱤᱧ ᱠᱚᱨᱟᱣ ᱮᱫᱟ ᱜᱚᱝᱠᱮ ᱟᱫᱚ ᱡᱟᱦᱟᱸ ᱫᱚᱠᱚ ᱢᱮᱛᱟᱜ ᱠᱟᱱᱟ ᱢᱟᱥᱴᱟᱨ ᱰᱤᱜᱽᱨᱤ ᱞᱤᱧ ᱠᱚᱨᱟᱣᱫᱟ ᱜᱚᱝᱠᱮ
ᱵᱟ ᱜᱚᱝᱠᱮ ᱟᱹᱰᱤ ᱪᱟᱹᱞᱤ ᱟᱹᱰᱤ ᱞᱟᱯᱷᱟᱝ ᱥᱮᱫ ᱵᱤᱱ ᱠᱚᱨᱟᱣᱮᱫ ᱛᱟᱵᱚᱱ ᱫᱚ
ᱜᱚᱝᱠᱮ ᱱᱤᱭᱟᱹ ᱟᱵᱚ ᱡᱟᱱᱟᱢ ᱟᱲᱟᱝᱛᱮ ᱟᱭᱢᱟ ᱡᱟᱭᱜᱟ ᱟᱭᱢᱟ ᱟᱭᱢᱟ ᱡᱟᱭᱜᱟ ᱞᱟᱯᱷᱟᱝ ᱞᱟᱯᱷᱟᱝ ᱡᱟᱭᱜᱟ ᱵᱚᱱ ᱥᱮᱴᱮᱨ ᱫᱟᱲᱮᱭᱟᱜᱼᱟ ᱛᱚ ᱚᱱᱠᱟ ᱫᱷᱟᱯᱮ ᱫᱷᱟᱯᱮ ᱜᱮ ᱠᱚᱥᱴᱚ ᱥᱟᱦᱟ ᱠᱟᱛᱮᱫ ᱠᱚ ᱫᱩᱠ ᱥᱩᱠ ᱥᱟᱦᱟ ᱠᱟᱛᱮ ᱤᱭᱟᱹ ᱠᱟᱛᱮᱫ ᱛᱚ ᱟᱵᱚ ᱤᱱᱟᱹᱜ ᱫᱤᱠᱩ ᱵᱚᱱ ᱥᱮᱴᱮᱨ ᱫᱟᱲᱮ ᱠᱟᱣᱫᱟ
ᱮᱠᱫᱚᱢ ᱴᱷᱤᱠ ᱜᱚᱢᱠᱮ ᱮᱠᱫᱚᱢ ᱴᱷᱤᱠ ᱟᱵᱤᱱ ᱱᱚᱜᱼᱚᱭ ᱛᱮᱦᱮᱧ ᱡᱟᱱᱟᱢ ᱟᱲᱟᱝ ᱛᱮ ᱛᱮᱦᱮᱧ ᱞᱟᱯᱷᱟᱝ ᱥᱮᱫᱤᱧ ᱯᱟᱲᱦᱟᱜ ᱠᱟᱱ ᱛᱟᱵᱚᱱᱟ ᱥᱟᱹᱨᱤᱜᱮ ᱮᱸᱜ ᱮᱵᱚᱝ ᱟᱵᱤᱱ ᱟᱵᱚ ᱥᱟᱱᱛᱟᱞᱤ ᱢᱤᱰᱤᱭᱟᱢ ᱛᱮ ᱢᱟᱥᱴᱟᱨ ᱰᱤᱜᱽᱨᱤ ᱵᱤᱱ ᱠᱚᱨᱟᱣ ᱮᱫᱟ ᱥᱟᱹᱨᱤᱜᱮ ᱟᱸᱡᱚᱢ ᱠᱟᱛᱮᱜ ᱟᱹᱞᱤᱧ ᱜᱚᱢᱠᱮ ᱦᱮᱸ
ᱦᱳᱭ ᱦᱳᱭ ᱦᱳᱭ
ᱥᱮ ᱟᱹᱰᱤ ᱮᱸ ᱟᱹᱰᱤ ᱜᱮ ᱟᱹᱰᱤ ᱢᱚᱡᱽ ᱜᱮᱞᱤᱧ ᱢᱚᱡᱽ ᱜᱮᱞᱤᱧ ᱵᱩᱡᱷᱟᱹᱣᱮᱫᱟ ᱦᱮᱸ ᱟᱫᱚ ᱜᱚᱝᱠᱮ ᱱᱚᱣᱟ ᱥᱟᱱᱛᱟᱞᱤ ᱢᱤᱰᱤᱭᱟᱢ ᱠᱷᱚᱱ ᱫᱚ ᱟᱹᱵᱤᱱ ᱫᱚ ᱦᱩᱰᱤᱧ ᱠᱷᱚᱱ ᱜᱮᱵᱤᱱ ᱯᱟᱲᱦᱟᱣ ᱠᱟᱱᱟ ᱥᱮ ᱪᱮᱫ
ᱜᱚᱝᱠᱮ ᱥᱮᱨᱚᱠᱚᱢ ᱟᱹᱞᱤᱧ ᱫᱚ ᱦᱩᱰᱤᱧ ᱠᱷᱚᱱᱫᱚ ᱵᱟᱹᱞᱤᱧ ᱯᱟᱲᱦᱟᱣ ᱠᱟᱱᱟ ᱡᱮᱴᱟ ᱟᱹᱞᱤᱧ ᱤᱱᱟᱹᱜ ᱵᱟᱰᱟᱭ ᱵᱟᱝ ᱛᱟᱦᱮᱸ ᱠᱟᱱᱟ ᱡᱮ ᱟᱵᱚ ᱡᱟᱱᱟᱢ ᱟᱲᱟᱝ ᱛᱮ ᱡᱮ ᱱᱚᱜ-ᱚᱭ ᱯᱟᱲᱦᱟᱜ ᱚᱞᱚᱜ ᱯᱟᱲᱦᱟᱜ ᱪᱟᱹᱞᱩ ᱟᱠᱟᱱᱟ ᱥᱮ ᱮᱛᱚᱦᱚᱵ ᱟᱠᱟᱱᱟ ᱵᱟᱲᱟᱭ ᱵᱟᱝ ᱛᱟᱦᱮᱸ ᱠᱷᱟᱹᱛᱤᱨ ᱟᱵᱚ ᱫᱚ ᱱᱟᱭᱤᱱ ᱠᱷᱚᱱ ᱵᱚᱱ ᱯᱟᱲᱦᱟᱜ ᱠᱟᱱ ᱛᱟᱦᱮᱱᱟ
ᱟᱪᱪᱷᱟ ᱟᱪᱪᱷᱟ ᱟᱪᱪᱷᱟ ᱟᱪᱷᱟ ᱟᱪᱪᱷᱟ ᱛᱟᱯᱚᱨ ᱛᱟᱞᱦᱮ ᱜᱚᱝᱠᱮ ᱛᱤᱥ ᱠᱷᱚᱱ ᱱᱚᱣᱟ ᱫᱚ ᱥᱟᱱᱛᱟᱞ ᱢᱤᱰᱤᱭᱟᱢ ᱤᱫᱤ ᱠᱟᱛᱮᱫ ᱥᱮ ᱟᱵᱚ ᱱᱚᱣᱟ ᱡᱟᱱᱟᱢ ᱯᱟᱹᱨᱥᱤ ᱤᱫᱤ ᱠᱟᱛᱮᱫ ᱟᱵᱤᱱᱟᱜ ᱩᱭᱦᱟᱹᱨ ᱵᱷᱟᱵᱚᱱᱟ ᱦᱮᱡ ᱮᱱᱟ ᱜᱚᱢᱠᱮ
ᱜᱚᱢᱠᱮ ᱱᱚᱣᱟ ᱫᱚ ᱡᱮᱴᱟ ᱡᱮᱴᱟ ᱩᱱᱤ ᱜᱚᱝᱠᱮ ᱟᱵᱚᱨᱮᱱ ᱚᱞ ᱜᱩᱨᱩ ᱜᱚᱝᱠᱮ ᱯᱚᱱᱰᱤᱛ ᱱᱚᱛᱮ ᱚᱞᱮ ᱥᱤᱨᱡᱟᱹᱣ ᱟᱠᱟᱫ ᱡᱮ ᱟᱵᱚ ᱡᱤᱱ ᱛᱮᱫ ᱞᱤᱯᱤ ᱞᱤᱯᱤ ᱞᱤᱯᱤ ᱥᱤᱨᱡᱟᱹᱣ ᱠᱟᱛᱮᱫ ᱮᱢ ᱟᱠᱟ ᱵᱚᱱ ᱟᱵᱚ ᱡᱮᱴᱟ ᱚᱱᱟ ᱞᱤᱯᱤ ᱤᱭᱟᱹ ᱨᱮ ᱡᱮᱴᱟ ᱟᱵᱚ ᱵᱚᱱ ᱡᱟᱦᱟᱸ ᱵᱚᱱ ᱢᱮᱛᱟᱜ ᱠᱟᱱ ᱯᱟᱹᱨᱥᱤ ᱡᱤᱛᱠᱟᱹᱨ ᱢᱟᱦᱟ ᱛᱚ ᱜᱚᱝᱠᱮ ᱛᱚ ᱠᱟᱹᱴᱤᱡ ᱤᱧ ᱡᱚᱠᱷᱚᱱ ᱜᱤ ᱡᱮᱴᱟ ᱟᱵᱚᱨᱮᱱ ᱟᱭᱳ ᱵᱟᱵᱟ ᱴᱷᱮᱱ ᱠᱩᱞ ᱠᱩᱯᱞᱤ ᱫᱚᱦᱚ ᱦᱩᱭᱱᱟ ᱡᱮ ᱟᱵᱚ ᱡᱮ ᱦᱚᱸᱜᱼᱚᱭ ᱡᱮ ᱡᱟᱱᱟᱢ ᱟᱲᱟᱝ ᱱᱚᱜ-ᱚᱭ ᱯᱟᱹᱨᱥᱤ ᱡᱤᱛᱠᱟᱹᱨ ᱢᱟᱦᱟ ᱵᱚᱱ ᱢᱟᱱᱟᱣᱮᱫ ᱠᱟᱱ ᱵᱟᱭᱤᱥᱮ ᱰᱤᱥᱮᱢᱵᱚᱨ ᱛᱚ ᱟᱵ ᱟᱵᱚᱣᱟᱜ ᱯᱟᱹᱨᱥᱤ ᱫᱚ ᱚᱠᱟᱴᱟᱜ ᱠᱟᱱᱟ ᱥᱮ ᱟᱵᱚᱣᱟᱜ ᱞᱤᱯᱤ ᱫᱚ ᱚᱠᱚᱨ ᱛᱟᱵᱚᱱ ᱛᱟᱞᱮ ᱟᱵᱚ ᱞᱤᱯᱤ ᱛᱮ ᱚᱞᱚᱜ ᱯᱟᱲᱦᱟᱜ ᱪᱮᱫᱟᱜ ᱵᱟᱝ ᱦᱩᱭᱩᱜ ᱠᱟᱱᱟ ᱛᱚ ᱩᱱᱨᱮᱜᱮ ᱢᱮᱱ ᱠᱮᱫᱟ ᱡᱮ ᱚᱞᱚᱜ ᱯᱟᱲᱦᱟᱜ ᱟᱵᱚᱣᱟᱜ ᱟᱵᱚᱣᱟᱜ ᱞᱤᱯᱤ ᱢᱮᱱᱟᱜ ᱛᱟᱵᱚᱱ ᱜᱮᱭᱟ ᱟᱹᱰᱤ ᱥᱟᱺᱜᱤᱧ ᱨᱮ ᱟᱹᱰᱤ ᱥᱟᱺᱜᱤᱧ ᱨᱮ ᱢᱮᱱᱟᱜᱼᱟ ᱛᱮ ᱮᱴᱟᱜ ᱮᱴᱟᱜ ᱰᱤᱥᱴᱤᱠ ᱨᱮ ᱢᱮᱱᱟᱜᱼᱟ ᱢᱤᱫ ᱠᱟᱛᱷᱟ ᱛᱮ ᱛᱚ ᱚᱸᱰᱮ ᱚᱞᱚᱜ ᱯᱟᱲᱦᱟᱜ ᱪᱟᱹᱞᱩ ᱛᱟᱦᱮᱸ ᱠᱟᱱᱟ ᱛᱚ ᱚᱱᱟ ᱩᱭᱦᱟᱹᱨ ᱵᱷᱟᱵᱽᱱᱟ ᱠᱟᱛᱮᱜ ᱛᱚ ᱩᱱᱟᱹᱱ ᱵᱟᱲᱟ ᱠᱟᱛᱮ ᱛᱚ ᱟᱭᱳ ᱟᱲᱟᱝ ᱠᱤᱱ ᱢᱮᱱ ᱠᱮᱫᱟ ᱛᱚᱵᱮ ᱴᱷᱤᱠ ᱜᱮᱭᱟ ᱛᱚᱵᱮ ᱟᱢ ᱡᱚᱠᱷᱚᱱ ᱟᱵᱚᱣᱟᱜ ᱞᱤᱯᱤ ᱛᱮ ᱚᱞᱚᱜ ᱯᱟᱲᱦᱟᱜ ᱛᱚᱵᱮ ᱤᱫᱤ ᱠᱟᱢ ᱦᱩᱭᱩᱜ-ᱟ ᱛᱟᱞᱦᱮ ᱤᱱ ᱠᱷᱚᱱ ᱜᱮ ᱜᱚᱝᱠᱮ ᱚᱞᱚᱜ ᱯᱟᱲᱦᱟᱜ ᱟᱞᱤᱧ ᱫᱚᱞᱤᱧ ᱡᱳᱜᱽᱫᱟᱱ ᱠᱟᱫᱟ ᱟᱵᱚᱣᱟᱜ ᱠᱤᱯᱤ ᱛᱮ ᱥᱮᱬᱟᱭᱮᱫ ᱟ
ᱵᱟ ᱜᱚᱢᱠᱮ ᱟᱹᱰᱤ ᱦᱮ ᱜᱚᱢᱠᱮ ᱟᱸᱡᱚᱢᱚᱜ ᱠᱟᱱ ᱜᱮᱭᱟ ᱟᱹᱰᱤ ᱱᱟᱯᱟᱭ ᱢᱤᱫ ᱴᱮᱱ ᱩᱭᱦᱟᱹᱨ ᱵᱷᱟᱵᱽᱱᱟ ᱥᱮ ᱟᱹᱵᱤᱱᱟᱜ ᱟᱹᱰᱤ ᱱᱟᱯᱟᱭ ᱢᱤᱫ ᱴᱮᱱ ᱪᱤᱱᱛᱟᱹ ᱵᱷᱟᱵᱽᱱᱟ ᱥᱟᱹᱨᱤᱜᱮ ᱟᱹᱰᱤ ᱢᱚᱡᱽ ᱵᱩᱡᱷᱟᱹᱜᱼᱟ ᱦᱮᱸ
ᱟᱸᱡᱚᱢ ᱠᱟᱛᱮᱫ ᱜᱚᱝᱠᱮ ᱟᱹᱰᱤ ᱠᱩᱥᱤᱞᱤᱧ ᱵᱩᱡᱷᱟᱹᱣ ᱠᱮᱫᱟ ᱡᱮ ᱵᱟᱝ ᱥᱟᱹᱨᱤᱜᱮ ᱟᱹᱵᱤᱱ ᱥᱟᱱᱛᱟᱲ ᱡᱟᱱᱟᱢ ᱟᱵᱤᱱᱟᱜ ᱢᱤᱫᱴᱮᱱ ᱦᱩᱰᱤᱧ ᱠᱷᱚᱱᱜᱮ ᱛᱟᱦᱮᱸ ᱠᱟᱱᱟ ᱥᱮ ᱱᱚᱜ ᱚᱭ ᱛᱮᱦᱮᱧ ᱵᱤᱱ ᱯᱟᱲᱦᱟᱣ ᱯᱟᱲᱦᱟᱜ ᱠᱟᱱᱟ ᱥᱟᱹᱨᱤᱜᱮ ᱱᱚᱣᱟ ᱠᱷᱚᱱ ᱟᱨ ᱜᱚᱨᱚᱵ ᱪᱮᱫ ᱦᱩᱭ ᱫᱟᱲᱮᱭᱟᱜᱼᱟ ᱜᱚᱝᱠᱮ
ᱦᱳᱭ ᱦᱳᱭ
ᱟᱫᱚ ᱜᱚᱢᱠᱮ ᱞᱤᱧ ᱢᱮᱱᱫᱟ ᱮᱻ ᱱᱚᱶᱟ ᱥᱟᱱᱛᱟᱲᱤ ᱯᱟᱹᱨᱥᱤ ᱛᱮ ᱚᱱᱛᱮ ᱛᱤᱱᱟᱹᱜ ᱜᱟᱱ? ᱤᱛᱩᱱ ᱟᱥᱲᱟ ᱠᱟᱱᱟ ᱜᱚᱝᱠᱮ ᱟᱯᱮ ᱥᱮ ᱚᱱᱛᱮ
ᱜᱚᱢᱠᱮ ᱞᱟᱹᱭ ᱜᱟᱱᱚᱜᱼᱟ ᱟᱞᱮ ᱥᱮᱫ ᱫᱚ ᱥᱮᱨᱚᱠᱚᱢ ᱵᱟᱝ ᱵᱤᱨᱤᱫ ᱦᱩᱭ ᱟᱠᱟᱱᱟ ᱜᱚᱝᱠᱮ ᱱᱤᱛᱚᱜ ᱫᱚ ᱱᱤᱛᱚᱜ ᱫᱚ ᱱᱤᱛᱚᱜ ᱵᱤᱨᱩᱫᱚᱜ ᱠᱟᱱᱟ ᱜᱚᱝᱠᱮ ᱞᱟᱦᱟ ᱛᱮᱫᱚ ᱤᱱᱟᱹᱜ ᱵᱟᱝ ᱛᱟᱦᱮᱸ ᱠᱟᱱᱟ ᱱᱤᱛᱚᱜ ᱠᱟᱹᱴᱤᱡ ᱱᱤᱛᱚᱜ ᱠᱟᱹᱴᱤᱡ ᱤᱭᱟᱹᱣ ᱟᱠᱟᱱᱟ ᱯᱟᱞᱴᱟᱣ ᱠᱟᱱᱟ ᱡᱟᱦᱟ ᱫᱚᱵᱚᱱ ᱢᱮᱛᱟᱜ ᱠᱟᱱᱟ ᱠᱟᱹᱴᱤᱡ ᱱᱤᱛᱚᱜ ᱠᱤᱪᱷᱩ ᱨᱟᱠᱟᱵᱚᱜ ᱠᱟᱱᱟᱭ
ᱟᱪᱷᱟ ᱟᱪᱷᱟ ᱟᱪᱷᱟ ᱟᱪᱷᱟ ᱢᱟᱱᱮ ᱜᱚᱝᱠᱮ ᱟᱵᱤᱱ ᱵᱤᱱ ᱞᱟᱹᱭ ᱚᱪᱚᱭ ᱫᱟ ᱞᱟᱦᱟ ᱛᱮᱫᱚ ᱵᱟᱝ ᱛᱟᱦᱮᱸ ᱠᱟᱱᱟ ᱢᱮᱱᱠᱷᱟᱱ ᱱᱤᱛᱚᱜ ᱫᱚ ᱠᱤᱱᱛᱩᱨ ᱮᱻ ᱱᱤᱛᱚᱜ ᱫᱚ ᱠᱤᱱᱛᱩ ᱧᱮᱞᱚᱜ ᱠᱟᱱᱟ ᱵᱟᱝ?
ᱦᱳᱭ ᱦᱳᱭ ᱦᱳᱭ
ᱚᱻ ᱟᱪᱷᱟ ᱟᱪᱷᱟ ᱵᱟᱦ ᱟᱹᱰᱤ ᱱᱟᱯᱟᱭ ᱠᱟᱛᱷᱟ ᱠᱟᱱ ᱜᱮᱭᱟ ᱜᱚᱝᱠᱮ ᱟᱫᱚ ᱟᱹᱞᱤᱧ ᱞᱤᱧ ᱢᱮᱱᱟ ᱡᱮ ᱟᱵᱚᱣᱟᱜ ᱡᱟᱱᱟᱢ ᱯᱟᱹᱨᱥᱤ ᱛᱮᱦᱚᱸ ᱜᱤᱫᱽᱨᱟᱹ ᱠᱚᱫᱚ ᱡᱟᱦᱟᱸᱭ ᱠᱚ ᱩᱱ ᱫᱚ ᱡᱟᱱᱟᱢ ᱯᱟᱹᱨᱥᱤ ᱵᱮᱜᱚᱨ ᱟᱹᱵᱤᱱ ᱡᱩᱫᱤᱧ ᱞᱟᱹᱭᱟ ᱦᱚᱭᱛᱳ ᱥᱤᱠᱷᱱᱟᱹᱛ ᱫᱚ ᱢᱤᱪᱷᱟᱹ ᱜᱮᱭᱟ ᱪᱮᱫᱵᱤᱱ ᱞᱟᱹᱭᱟ ᱜᱚᱝᱠᱮ ᱚᱱᱠᱟ ᱫᱚ ᱦᱮᱸ ᱜᱚᱝᱠᱮ ᱟᱸᱡᱟᱜ ᱠᱟᱱᱟ᱾
ᱦᱮᱞᱳ
ᱦᱮᱸ ᱜᱚᱢᱠᱮ ᱟᱡᱚᱢᱚᱜ ᱠᱟᱱᱟ?
ᱦᱮᱸ ᱞᱟᱹᱭᱵᱤᱱ ᱪᱮᱫ ᱵᱮᱱ ᱞᱟᱹᱭᱮᱫ ᱠᱟᱱ ᱛᱟᱦᱮᱱᱚᱜ?
ᱞᱟᱹᱭᱫᱟᱞᱤᱧ ᱥᱟᱹᱨᱤ ᱠᱟᱛᱷᱟ ᱜᱮ ᱱᱚᱣᱟ ᱠᱟᱱᱟ ᱜᱚᱝᱠᱮ ᱡᱟᱱᱟᱢ ᱯᱟᱹᱨᱥᱤ ᱵᱮᱜᱚᱨ ᱫᱚ ᱦᱚᱭᱛ ᱛᱚ ᱥᱤᱠᱷᱱᱟᱹᱛ ᱫᱚ ᱢᱤᱪᱷᱟᱹ ᱜᱮᱭᱟ ᱟᱹᱞᱤᱧ ᱞᱤᱧ ᱢᱚᱱᱮᱭᱟ ᱜᱚᱝᱠᱮ
ᱦᱳᱭ ᱦᱳᱭ ᱦᱳᱭ
ᱜᱚᱝᱠᱮ ᱠᱷᱟᱱ ᱱᱚᱭ ᱡᱟᱱᱟᱢ ᱯᱟᱹᱨᱥᱤ ᱛᱮ ᱯᱟᱲᱦᱟᱣ ᱠᱟᱛᱮᱫ ᱟᱵᱤᱱᱟᱜ ᱟᱸᱜᱚᱪ ᱚᱠᱟ ᱞᱮᱠᱟ ᱢᱟᱱᱮ ᱚᱠᱟ ᱞᱮᱠᱟ ᱵᱤᱱ ᱟᱴᱠᱟᱨ ᱮᱫᱟ?
ᱜᱚᱝᱠᱮ ᱟᱹᱞᱤᱧ ᱚᱱᱟ ᱨᱟᱹᱥᱠᱟᱹ ᱟᱹᱞᱤᱧ ᱵᱟᱹᱞᱤᱧ ᱞᱟᱹᱭ ᱫᱟᱲᱮᱭᱟ ᱵᱮᱱᱟ ᱡᱮ ᱛᱤᱱᱟᱜ ᱨᱟᱹᱥᱠᱟᱹ ᱞᱤᱧ ᱵᱩᱷᱟᱹᱣ ᱮᱫᱟ ᱡᱮ ᱟᱵᱚᱣᱟᱜ ᱡᱟᱱᱟᱢ ᱟᱲᱟᱝ ᱛᱤᱧ ᱯᱟᱲᱦᱟᱜ ᱠᱟᱱᱟ ᱢᱤᱫᱴᱮᱱ ᱢᱤᱫᱴᱮᱱ ᱜᱚᱨᱵᱚ ᱟᱱᱟᱜ ᱠᱟᱛᱷᱟ
ᱟᱪᱪᱷᱟ ᱛᱟᱦᱚᱞᱮ ᱡᱟᱱᱟᱢ ᱯᱟᱹᱨᱥᱤ ᱛᱮ ᱯᱟᱲᱦᱟᱣ ᱠᱟᱛᱮ ᱟᱵᱤᱱ ᱢᱤᱫᱴᱮᱱ ᱟᱞᱟᱫᱟ ᱜᱮ ᱱᱚᱣᱟ ᱨᱮᱱᱟᱜ ᱨᱟᱹᱥᱠᱟᱹ ᱥᱮ ᱨᱚᱢᱚᱡᱽ ᱵᱤᱱ ᱟᱴᱠᱟᱨ ᱮᱫᱟ? ᱪᱮᱫ ᱜᱚᱝᱠᱮ᱾ ᱦᱮᱞᱳ ᱜᱚᱢᱠᱮ ᱟᱸᱡᱚᱢᱚᱜ ᱠᱟᱱᱟ?
ᱦᱮᱸ ᱜᱚᱝᱠᱮ ᱟᱡᱸᱚᱢᱚᱜ ᱠᱟᱱᱟ᱾
ᱞᱟᱹᱭ ᱫᱟᱞᱤᱧ ᱱᱚᱜᱼᱚᱭ ᱡᱮ ᱡᱟᱱᱟᱢ ᱯᱟᱹᱨᱥᱤ ᱛᱮ ᱯᱟᱲᱦᱟᱣ ᱠᱟᱛᱮᱫ ᱥᱟᱹᱨᱤᱜᱮ ᱢᱟᱱᱮ ᱢᱟᱱᱮ ᱞᱟᱹᱭ ᱛᱮ ᱵᱟᱹᱵᱤᱱ ᱥᱚᱫᱚᱨ ᱫᱟᱲᱮᱭᱟᱜ ᱠᱟᱱᱟ ᱚᱱᱠᱟ ᱚᱱᱠ ᱨᱮ ᱚᱱᱠᱟ ᱢᱤᱫᱴᱮᱱ ᱨᱟᱹᱥᱠᱟᱹ ᱡᱟᱦᱟᱸ ᱫᱚ ᱟᱴᱠᱟᱨᱫᱟ ᱢᱤᱥᱴᱮ ᱜᱚᱢᱠᱮ?
ᱦᱳᱭ ᱦᱳᱭ ᱦᱳᱭ ᱡᱮ ᱟᱵᱚᱣᱟᱜ ᱞᱤᱯᱤ ᱡᱮ ᱟᱢ ᱤᱱᱟᱹ ᱠᱤᱪᱷᱩ ᱪᱮᱟᱹ ᱫᱟᱲᱮᱭᱟᱜᱼᱟ ᱡ ᱤᱱᱟᱹ ᱠᱤᱪᱷᱩ ᱞᱟᱷᱟᱝ ᱥᱮᱪᱮᱫ ᱮᱢ ᱪᱮᱠᱟ ᱫᱟᱲᱮᱭᱟᱜᱼᱟ ᱥᱮ ᱟᱭᱢᱟᱤᱪᱷᱩ ᱟᱭᱢᱟ ᱠᱤᱪᱩ ᱟᱭᱢᱟ ᱠᱤᱪᱷᱩ ᱡᱟᱭᱜᱟᱟᱨᱢ ᱥᱮᱴᱮᱨ ᱫᱟᱲᱮᱭᱟᱜᱼᱟᱢ ᱥᱮ ᱟᱭᱢᱟ ᱠᱤᱪᱷᱩ ᱡᱟᱦᱟᱸ ᱠᱟᱹᱢᱤ ᱠᱚᱢ ᱧᱟᱢ ᱫᱟᱲᱮᱭᱟᱜᱼᱟ᱾ ᱚᱱᱟ ᱫᱚ ᱢᱤᱫᱴᱮᱱ ᱨᱟᱹᱥᱠᱟᱹ ᱟ
ᱟᱪᱪᱷᱟ ᱟᱪᱪᱷᱟ ᱟᱪᱪᱷᱟ ᱠᱟᱛᱷᱟ ᱢᱟ ᱠᱟᱛᱷᱟ ᱢᱟ ᱠᱟᱛᱷᱟ ᱠᱟᱱ ᱜᱮᱭᱟ ᱜᱚᱢᱠᱮ, ᱟᱫᱚ ᱱᱚᱣᱟ ᱨᱟᱹᱥᱠᱟᱹ ᱟᱵᱚ ᱠᱤᱱᱛᱩ ᱟᱹᱞᱤᱧ ᱞᱤᱧ ᱢᱮᱱᱟ, ᱛᱮᱦᱮᱧ ᱥᱟᱱᱟᱢ ᱡᱟᱦᱟᱸ ᱛᱤᱱᱟᱹᱜ ᱟᱵᱚ ᱜᱟᱨᱡᱮᱱ ᱠᱚ ᱢᱮᱱᱟᱜ ᱠᱚᱣᱟ ᱥᱟᱱᱟᱢ ᱜᱮ ᱵᱩᱡᱷᱟᱹᱣ ᱞᱟᱹᱠᱛᱤ ᱠᱟᱱᱟ᱾ ᱮᱵᱚᱝ ᱡᱟᱱᱟᱢ ᱯᱟᱹᱨᱥᱤ ᱛᱮ ᱯᱟᱲᱦᱟᱣ ᱫᱚ ᱟᱹᱞᱤᱧ ᱞᱤᱧ ᱢᱮᱱᱟᱭᱛ ᱯᱟᱲᱦᱟᱣ ᱫᱚᱭᱛ ᱵᱟᱝ ᱨᱮᱦᱚᱸ ᱢᱮᱱᱠᱷᱟᱱ ᱚᱱᱟ ᱢᱤᱰᱤᱭᱟᱢ ᱯᱟᱲᱦᱟᱣ ᱵᱟᱝ ᱨᱮᱦᱚᱸ ᱠᱤᱱᱛᱩ ᱡᱟᱱᱟᱢ ᱯᱟᱹᱨᱥᱤᱦ ᱫᱚ ᱡᱚᱛᱚ ᱦᱚᱲ ᱜᱮ ᱥᱮᱬᱟ ᱞᱟᱹᱠᱛᱤ ᱠᱟᱱᱟᱵᱚᱱᱟ ᱜᱚᱢᱠᱮ ᱟᱵᱤᱱ ᱪᱮᱫ ᱵᱤᱱ ᱞᱟᱹᱭᱟ?
ᱦᱮᱸ ᱱᱚᱣᱟ ᱫᱚ ᱱᱚᱣᱟ ᱫᱚ ᱱᱚᱣᱟ ᱫᱚ ᱦᱮᱸ ᱜᱮ ᱪᱮᱫᱟᱜ ᱡᱮ ᱦᱟᱯᱮᱱ ᱫᱤᱱ ᱨᱮ ᱡᱟᱦᱟᱸᱭ ᱡᱩᱫᱤ ᱟᱢᱨᱮᱱ ᱟᱯᱮ ᱞᱤᱯᱤ ᱫᱚ ᱚᱠᱚᱨ ᱯᱮ ᱟᱯᱮ ᱡ ᱟᱯᱮ ᱡᱩᱫᱤ ᱡᱮ ᱨᱚᱲᱮᱫ ᱠᱟᱱ ᱱᱚᱜᱼᱚᱭ ᱟᱯᱮ ᱱᱚᱣᱟ ᱨᱮᱭᱟᱜ ᱞᱤᱯᱤ ᱫᱚ ᱛᱟᱦᱮᱸ ᱫᱚᱨᱠᱟᱨ ᱛᱚ ᱟᱵᱚ ᱚᱱᱟ ᱜᱚᱨᱵᱚ ᱟᱛᱮ ᱥᱮ ᱠᱚᱲᱟᱢ ᱪᱤᱠᱟᱛᱮᱵᱚᱱ ᱢᱮᱱᱟᱲᱮᱼᱟ ᱡᱮ ᱱᱚᱜ ᱚᱚᱭ ᱱᱤᱭᱟᱹ ᱫᱚ ᱟᱵᱚᱣᱟᱜ ᱞᱤᱯᱤ ᱠᱟᱱᱟ᱾ ᱧᱮᱞ ᱱᱮ ᱞᱤᱯᱤ
ᱮᱠᱫᱚᱢ ᱴᱷᱤᱠ ᱜᱚᱢᱠᱮ ᱮᱠᱫᱚᱢ ᱴᱷᱤᱠ ᱟᱹᱵᱤᱱᱟᱜ ᱡᱟᱦᱟᱸ ᱪᱮᱫ ᱟᱹᱵᱤᱱᱟᱜ ᱡᱟᱦᱟᱸ ᱩᱭᱦᱟᱹᱨ ᱵᱷᱟᱵᱽᱱᱟ ᱥᱮ ᱪᱤᱱᱛᱟᱹ ᱵᱷᱟᱵᱽᱱᱟ ᱟᱹᱰᱤ ᱡᱟᱹᱨᱞᱤᱞᱤᱧ ᱠᱩᱥᱤᱭᱟᱫᱟ᱾ ᱮᱠᱫᱚᱢ ᱛᱚᱵᱮ ᱛᱚᱵᱮᱛᱚ ᱟᱵᱚ ᱵᱚᱱ ᱞᱟᱹᱭ ᱫᱟᱲᱮᱭᱟᱜᱼᱟ ᱡᱮ ᱱᱚᱣᱟ ᱟᱞᱮᱭᱟᱜ ᱱᱚᱣᱟ ᱛ ᱟᱞᱮ ᱯᱟᱹᱨᱥᱤ ᱡᱚᱞᱵᱤ ᱜᱚᱝᱜᱮ ᱛᱮᱦᱮᱧ ᱡᱩᱫᱤ ᱟᱵᱚ ᱵᱟᱝᱵᱚᱱ ᱥᱮᱬᱟᱭᱟ ᱫᱟᱨᱟᱭ ᱠᱟᱱ ᱫᱮ ᱟᱵᱚᱨᱮᱱ ᱡᱟᱦᱟᱸᱭ ᱯᱚ ᱯᱚᱝᱲᱟ ᱠᱚ ᱦᱤᱡᱩᱜ ᱠᱟᱱᱟ ᱱᱩᱠᱩ ᱪᱤᱠᱟᱹᱛᱮᱠᱚ ᱥᱮᱬᱟᱭᱟ ᱦᱮᱸ ᱥᱮ ᱪᱮ
ᱦᱳᱭ ᱦᱳᱭ ᱦᱳᱭ ᱦᱳᱭ ᱜᱚᱝᱠᱮ
ᱱᱩᱠᱩ ᱥᱮᱬᱟ ᱞᱟᱹᱜᱤᱫ ᱛᱵᱚᱷᱚᱲᱟ ᱵᱟᱲᱟᱭ ᱞᱟᱹᱠᱛᱤ ᱠᱟᱱ ᱛᱟᱵᱚᱱᱟ ᱦᱮᱸ ᱵᱟᱝ ᱜᱚᱝᱠᱮ
ᱦᱩᱸ ᱦᱩᱸ ᱦᱩᱸ
ᱟᱫᱚ ᱜᱚᱢᱠᱮ ᱛᱟᱦᱚᱞᱮ ᱚᱱᱛᱮ ᱱᱚᱜ ᱚᱚᱭ ᱡᱮ ᱥᱟᱱᱛᱟᱲᱤ ᱯᱟᱹᱨᱥᱤ ᱞᱟᱦᱟᱜ ᱢᱟ ᱥᱮ ᱞᱟᱦᱟ ᱥᱮᱫ ᱵᱚᱱ ᱤᱫᱤ ᱢᱟ ᱱᱚᱣᱟ ᱞᱟᱹᱜᱤᱫ ᱛᱮ ᱛᱮ ᱚᱠᱟ ᱞᱮᱠᱟ ᱠᱟᱹᱢᱤ ᱠᱟᱹᱢᱤ ᱦᱚᱨᱟ ᱯᱮ ᱥᱟᱵᱮᱫ ᱛᱟᱵᱚᱱᱟ,
ᱜᱚᱢᱠᱮ ᱤᱧᱫᱩᱧ ᱢᱮᱱᱟ ᱱᱚᱣᱟ ᱠᱟᱹᱢᱤᱦᱚᱨᱟ ᱫᱚ ᱡᱟᱦᱟᱸ ᱠᱚ ᱟᱵᱚ ᱡᱟᱦᱟᱸᱭ ᱡᱟᱦᱟᱸᱭ ᱱᱤᱭᱟᱹ ᱟᱵᱚᱣᱟᱜ ᱥᱟᱱᱛᱟᱞ ᱞᱤᱯᱤ ᱵᱚᱱ ᱵᱟᱲᱟᱭᱟ ᱥᱮ ᱚᱞᱚᱜ ᱯᱟᱲᱦᱟᱜ ᱵᱚᱱ ᱵᱟᱲᱟᱭᱟ ᱟᱵᱚ ᱥᱮᱬᱟ ᱠᱟᱜᱼᱟ᱾ ᱱᱤᱭᱟ ᱟᱵᱚ ᱱᱤᱭᱟᱹ ᱟ ᱟᱹᱛᱩ ᱠᱚᱨᱮ ᱵᱚᱱ ᱪᱚᱨᱪᱟ ᱞᱮᱠᱷᱷᱟᱟᱱ ᱫᱚ ᱟᱨᱚ ᱵᱷᱟᱜᱤᱼᱟ ᱪᱮᱫᱟᱜ ᱡᱮ ᱟᱛᱳ ᱠᱚᱨᱮ ᱦᱚᱸ ᱠᱚ ᱵᱟᱲᱟᱭ ᱧᱟᱢᱟ ᱵᱟᱝ ᱤ ᱥᱟ ᱨᱮ ᱱᱚᱣᱟ ᱞᱤᱯᱤ ᱯᱟᱲᱦᱟᱣ ᱠᱟᱛᱮ ᱠᱤᱪᱷᱩ ᱡᱟᱭᱜᱟ ᱨᱮᱢ ᱥᱮᱴᱮᱨ ᱫᱟᱲᱮᱭᱟᱜᱼᱟ᱾ ᱟᱞᱤᱧ ᱫᱚ ᱱᱚ ᱱᱚᱣᱟᱣᱟᱤ ᱢᱮᱧᱪᱮ
ᱴᱷᱤᱠ ᱴᱷᱤᱠ ᱴᱷᱤᱠ ᱠᱟᱛᱷᱟ ᱫᱚ ᱟᱹᱰᱤ ᱡᱚᱛᱷᱟᱛ ᱜᱮᱵᱤᱱ ᱢᱮᱱ ᱠᱟᱫᱟ ᱜᱚᱢᱠᱮ ᱥᱟᱹᱨᱤᱜᱮ ᱟᱵᱚ ᱜᱮ ᱞᱟᱦᱟ ᱦᱩᱭᱩᱜ ᱛᱟᱵᱚᱱᱟ ᱦᱚᱭᱛᱳ ᱛᱮᱦᱤᱧ ᱡᱩᱫᱤ ᱟᱵᱚ ᱵᱟᱝᱵᱚᱱ ᱞᱟᱦᱟᱜᱼᱟ᱾ ᱟᱹᱞᱤᱧ ᱦᱚᱞᱤᱧ ᱢᱮᱱᱟ ᱱᱚᱣᱟᱜᱮ ᱡᱮ ᱥᱟᱹᱨᱤᱜᱮ ᱢᱤᱫᱴᱮᱱ ᱡᱩᱣᱟᱹᱱ ᱠᱚ ᱵᱟᱠᱚ ᱞᱟᱦᱟ ᱞᱮᱱᱠᱷᱟᱱ ᱢᱤᱫᱴᱮᱱ ᱯᱟᱹᱨᱥᱤ ᱞᱟᱦᱟ ᱫᱚ ᱥᱟᱹᱨᱤᱜᱮ ᱟᱹᱰᱤᱜᱮ ᱟᱡᱷᱟᱴ ᱜᱮᱭᱟ ᱟᱵᱤᱱ ᱪᱮᱫ ᱵᱤᱱ ᱞᱟᱹᱭᱟ ᱜᱚᱢᱠᱮ?
ᱦᱳᱭ ᱦᱳᱭ ᱦᱳᱭ ᱜᱚᱢᱠᱮ ᱦᱳᱭ᱾
ᱟᱫᱚ ᱜᱚᱝᱠᱮ ᱚᱸᱰᱮ ᱚᱱᱛᱮ ᱡᱮᱢᱚᱱ ᱱᱚᱜ ᱚᱭ ᱡᱮᱢᱚᱱ ᱯᱨᱟᱭᱢᱟᱨᱤ ᱤᱥᱠᱩᱞ ᱠᱚᱨᱮ ᱯᱟᱲᱦᱟᱣ ᱪᱟᱞᱩ ᱟᱠᱟᱱᱟ
ᱦᱳᱭ ᱢᱟ ᱪᱟᱹᱞᱩ ᱟᱠᱟᱱᱟ᱾
ᱟᱪᱪᱷᱟ, ᱟᱪᱪᱷᱟ᱾ ᱟᱹᱞᱤᱧ ᱞᱤᱧ ᱟᱸᱡᱚᱢ ᱵᱟᱲᱟ ᱟᱠᱟᱫᱟ ᱥᱟᱱᱛᱟᱞᱤ ᱢᱤᱰᱤᱭᱟᱢ ᱨᱮ ᱢᱟᱪᱮᱫ ᱠᱚᱨᱮᱱᱟᱜ ᱮᱸᱴᱠᱮᱴᱚᱬᱮ ᱟᱹᱰᱤ ᱜᱮ ᱢᱮᱱᱟᱜ ᱠᱟᱫᱟ? ᱛᱚ ᱟᱯᱮ ᱚᱸᱰᱮ ᱫᱚ ᱜᱚᱢᱠᱮ ᱢᱮᱱᱟᱜ
ᱢᱮᱱᱟᱜ ᱠᱚᱣᱟ, ᱢᱟᱪᱮᱫ ᱠᱚ ᱟᱹᱰᱤ ᱠᱚᱢ
ᱟᱪᱪᱷᱟ ᱪᱷᱟ ᱪᱷᱟ ᱟᱪᱷᱟ᱾ ᱟᱫᱚ ᱟᱹᱞᱤᱧ ᱫᱚ ᱚᱱᱛᱮ ᱫᱚ ᱟᱹᱵᱤᱱ ᱟᱹᱞᱤᱧ ᱟᱫᱚ ᱚᱱᱛᱮ ᱫᱚ ᱟᱵᱤᱱ ᱥᱮᱫ ᱫᱚ ᱟᱯᱮ ᱚᱱᱛᱮ ᱫᱚ ᱪᱟᱞᱟᱣ ᱫᱚᱞᱤᱧ ᱪᱟᱞᱟᱣ ᱵᱟᱲᱟ ᱟᱠᱟᱱ ᱜᱮᱭᱟ ᱴᱩᱠ ᱴᱟᱠ ᱟᱫᱚ
ᱦᱳᱭ᱾
ᱛᱟ ᱵᱟᱲᱟ ᱫᱚ ᱦᱩᱭ ᱠᱟᱱᱟ ᱩᱱᱟᱹᱜ ᱫᱚ ᱠᱷᱟᱱ ᱦᱮᱸ ᱥᱮᱫ, ᱟᱫᱚ ᱦᱚᱭᱛᱚ ᱚᱱᱟ ᱫᱚ ᱵᱟᱹᱞᱤᱧ ᱞᱟᱹᱭ ᱫᱟᱲᱮᱭᱟᱜ ᱛᱟᱦᱞᱮ ᱚᱠᱟ ᱞᱮᱠᱟ ᱢᱟᱪᱮᱫ ᱜᱚᱝᱠᱮ ᱠᱚ ᱢᱮᱱᱟᱜ ᱟᱠᱟᱫ ᱠᱚᱣᱟ? ᱟᱫᱩ- ᱟᱫᱩᱞᱤᱧ ᱞᱟᱹᱭᱟ ᱫᱟ ᱜᱚᱝᱠᱮ ᱟᱫᱚᱞᱤᱧ ᱞᱟᱹᱭᱫᱟ ᱜᱚᱢᱠᱮ ᱚᱱᱛᱮ ᱫᱚ ᱡᱟᱦᱟᱸᱭ ᱤᱥᱠᱩᱞ ᱠᱚ ᱢᱮᱱᱟᱜᱟ ᱛᱟᱦᱚᱞᱮ ᱦᱟᱭ ᱤᱥᱠᱩᱞ ᱨᱮ ᱦᱚ ᱯᱟᱲᱦᱟᱣ ᱪᱟᱞᱟᱜ ᱠᱟᱱᱟ?
ᱦᱮᱸ ᱪᱟᱞᱟᱜ ᱠᱟᱱᱟ ᱜᱚᱢᱠᱮ, ᱠᱤᱱᱛᱩ ᱢᱟᱪᱮᱫ ᱠᱚᱫᱚ ᱟᱹᱰᱤ ᱟᱱᱟᱴ ᱢᱟᱪᱮᱫ ᱠᱚᱫᱚ ᱠᱚ ᱠᱚᱢ ᱜᱮᱭᱟ᱾
ᱟᱪᱪᱷᱟ, ᱟᱪᱪᱷᱟ, ᱟᱪᱪᱷᱟ ᱜᱚᱝᱠᱮ ᱱᱚᱣᱟ ᱫᱚ ᱠᱷᱟᱱ ᱡᱮᱦᱮᱛᱩ ᱟᱵᱚᱣᱟᱜ ᱯᱩᱭᱞᱳ ᱪᱟᱹᱞᱩ ᱠᱟᱱ ᱯᱩᱭᱞᱳ ᱮᱛᱚᱦᱚᱵ ᱟᱠᱟᱱ ᱛᱟᱵᱚᱱᱟ᱾ ᱛᱟᱦᱚᱞᱮ ᱥᱟᱹᱨᱤ ᱜᱮ ᱢᱤᱫ ᱴᱟᱱ ᱢᱟᱪᱮᱫ ᱠᱚᱫᱚ ᱠᱚᱢ ᱜᱮᱠᱚ ᱛᱟᱦᱮᱱᱟ ᱪᱮᱫ ᱵᱤᱱ ᱞᱟᱹᱭᱟ
ᱦᱳᱭ᱾